ᱦᱮᱸ ᱡᱚᱦᱟᱨ ᱜᱮ᱾ ᱦᱮᱸ ᱜᱚᱢᱠᱮ ᱡᱚᱦᱟᱨ ᱜᱮ ᱪᱮᱫ ᱞᱮᱠᱟ ᱦᱮᱸ
ᱦᱮ ᱵᱮᱥ ᱵᱟᱲᱟ ᱜᱮ
ᱦᱮᱸ ᱵᱮᱥ ᱵᱟᱲᱟ ᱜᱮ
ᱟᱪᱪᱷᱟ ᱟᱹᱞᱤᱧ ᱦᱚᱸ ᱵᱮᱥ ᱵᱟᱲᱟ ᱜᱮ ᱡᱷᱚᱛᱚ ᱚᱲᱟᱜ ᱠᱚᱨᱮ ᱦᱚᱸ ᱡᱷᱚᱛᱚ ᱜᱮ ᱵᱮᱥ ᱵᱟᱲ ᱜᱮ ᱢᱮᱱᱟᱜ ᱠᱚᱣᱟ᱾
ᱦᱮᱸ ᱟᱞᱮ ᱱᱚᱱᱚᱛᱮ ᱦᱚᱸ ᱚᱲᱟᱜ ᱠᱚᱨᱮ ᱡᱷᱚᱛᱚ ᱜᱮ ᱵᱮᱥ ᱵᱟᱲᱟ ᱜᱮ ᱟᱞᱮ ᱦᱚᱸ᱾
ᱟᱪᱪᱷᱟ
ᱟᱢ ᱵᱩᱜᱤ ᱜᱮ ᱛᱟᱦᱚᱞᱮ ᱛᱟᱦᱚᱞᱮ ᱚᱲᱟᱜ ᱠᱚᱨᱮ ᱡᱟᱦᱟᱱᱟᱜ ᱠᱟᱹᱢᱤ ᱠᱚ ᱦᱩᱭᱩᱜ ᱠᱟᱱ ᱜᱮᱭᱟ ᱥᱮ ᱵᱟᱝ ᱜᱮ᱾
ᱜᱚᱝᱠᱮ ᱱᱤᱛᱚᱜ ᱢᱟᱛᱚ ᱪᱟᱥ ᱫᱤᱱ ᱠᱟᱱᱟ, ᱟᱫᱚ ᱪᱟᱥ ᱨᱮᱱᱟᱜ ᱜᱮ ᱠᱟᱹᱢᱤ ᱠᱚ ᱦᱳᱭᱳᱜ ᱠᱟᱱᱟ ᱟᱫᱚ ᱟᱞᱮᱭᱟᱜ ᱫᱚ ᱟᱞᱮᱭᱟᱜ ᱫᱚ ᱱᱟᱜ ᱪᱟᱥ ᱠᱚᱫᱚ ᱪᱟᱵᱟ ᱠᱟᱱᱟ ᱟᱫᱚ ᱚᱱᱠᱟ ᱢᱤᱥᱛᱨᱤ ᱠᱟᱹᱢᱤ ᱠᱚ ᱪᱟᱞᱟᱜ ᱦᱩᱭᱩᱜ ᱠᱟᱱᱟ᱾
ᱟᱹᱵᱤᱱ ᱫᱚ ᱛᱟᱦᱚᱞᱮ ᱪᱮᱫ ᱠᱚᱵᱤᱱ ᱠᱟᱹᱢᱤ ᱵᱟᱲᱟᱭᱟ ᱱᱤᱛᱚᱜ ᱫᱚ
ᱟᱹᱞᱤᱧ ᱫᱚ ᱱᱚᱜᱼᱚᱭ ᱚᱲᱟᱜ ᱠᱚᱨᱮ ᱜᱮ ᱱᱚᱜᱼᱚᱸᱚᱭ ᱵᱟᱹᱫᱽ ᱠᱚᱨᱮ ᱵᱟᱹᱫᱽ ᱠᱚᱨᱮ ᱦᱩᱲᱩ ᱠᱚ ᱨᱚᱦᱚᱭ ᱫᱟᱠᱚ ᱛᱚ᱾ ᱟᱫᱚ ᱚᱱᱟ ᱠᱚᱜᱮ ᱠᱟᱹᱴᱤᱡ ᱞᱤᱧ ᱠᱟᱹᱢᱤᱭ ᱫᱟᱞᱤᱧ ᱚᱲᱟᱜ ᱨᱮᱭᱟᱜ ᱠᱟᱹᱢᱤ ᱦᱚᱸ ᱡᱩᱫᱤ ᱵᱟᱵᱤᱱ ᱠᱟᱹᱢᱤ ᱠᱷᱚᱱ ᱵᱟᱝ ᱜᱟᱱᱚᱜ ᱠᱟᱱᱟ ᱚᱲᱟᱜ ᱠᱚᱨᱮ ᱦᱚᱲ ᱦᱚᱸ ᱵᱟᱹᱱᱩᱜ ᱠᱟᱜ ᱠᱚ ᱵᱟ ᱠᱚᱢ ᱜᱮᱭᱟ ᱠᱚ ᱛᱚ, ᱟᱫᱚ ᱡᱷᱚᱛᱚ ᱦᱚᱲᱛᱮ ᱠᱟᱹᱢᱤ ᱞᱮᱠᱷᱟᱱ ᱠᱟᱹᱴᱤᱜ ᱞᱚᱜᱚᱱᱚᱜᱼᱟ ᱠᱟᱹᱢᱤ ᱠᱚ ᱱᱚᱜᱼᱚᱭ ᱱᱤᱛᱚᱜᱼ ᱮ ᱫᱟᱜᱽ ᱮᱫᱟ ᱦᱟᱸᱜ᱾ ᱟ ᱯᱚᱨᱮ ᱨᱮ ᱫᱟᱜ ᱡᱟᱹᱲᱤ ᱦᱤᱡᱩᱜ ᱟᱥᱮ ᱵᱟᱝ ᱟ ᱚᱱᱟ ᱴᱷᱤᱠ ᱵᱟᱹᱱᱩᱜ ᱠᱟᱫᱟ᱾ ᱟᱫᱚ ᱱᱚᱜᱼᱚᱭ ᱫᱟᱜ ᱟᱠᱟᱜ ᱨᱮᱜᱮ ᱱᱚᱜᱼᱚᱭ ᱠᱟᱹᱢᱤ ᱠᱚ ᱞᱟᱜᱟᱣ ᱟᱠᱟᱜ ᱨᱮᱜᱮ ᱠᱟᱹᱢᱤ ᱵᱟᱲᱟᱭ ᱦᱩᱭᱩᱜ ᱠᱟᱱᱟ᱾
ᱟᱫᱚ ᱟᱞᱮᱭᱟᱜ ᱫᱚ ᱱᱟᱜ, ᱟᱞᱮᱭᱟᱜ ᱫᱚ ᱱᱟᱜ ᱨᱚᱦᱚᱭ ᱠᱚ ᱪᱟᱵᱟ ᱠᱟᱱᱟ ᱛᱟᱞᱮᱭᱟ᱾ ᱟᱫᱚ ᱢᱟᱱᱮ ᱚᱱᱟ ᱚᱱᱟ ᱵᱟᱹᱫᱽ ᱨᱮᱱᱟᱜ ᱠᱟᱹᱢᱤ ᱠᱚ ᱵᱟᱫ ᱠᱟᱛᱮᱫ ᱟᱨ ᱡᱟᱦᱟᱱᱟᱜ ᱠᱚᱵᱤᱱ ᱠᱟᱹᱢᱤ ᱵᱟᱲᱟᱭ ᱜᱮᱭᱟ?
ᱦᱚᱸ ᱡᱟᱦᱟᱱᱟᱜ ᱠᱟᱹᱢᱤ ᱵᱚᱞᱛᱮ ᱱᱚᱜᱼᱚᱭ ᱫᱟᱨᱮ ᱢᱟᱜ ᱠᱚ ᱡᱟᱦᱟᱸ ᱢᱟᱫ ᱠᱚ ᱟᱞᱮ ᱱᱚᱱᱛᱮ ᱫᱚ ᱦᱟᱸᱜ ᱢᱟᱫ ᱫᱟᱨᱮ ᱠᱚ ᱢᱮᱱᱟᱜ ᱟᱠᱟᱜ ᱢᱟᱫ ᱠᱚ ᱵᱟᱜᱟᱱ ᱠᱚ ᱢᱟᱱᱮ ᱰᱟᱹᱦᱤ ᱫᱤᱥᱚᱢ ᱡᱟᱭᱜᱟ ᱛᱚ᱾
ᱦᱩᱸ
ᱟᱫᱚ ᱚᱱᱟ ᱠᱚᱜᱮ ᱠᱟᱹᱢᱤ ᱵᱟᱲᱟ ᱦᱩᱭᱩᱜᱼᱟ ᱦᱟᱸᱜ, ᱟᱫᱚ ᱱᱤᱛᱚᱜ ᱫᱚ ᱪᱟᱥ ᱠᱟᱹᱢᱤ ᱥᱮ ᱵᱚᱱᱫᱚ ᱟᱠᱟᱱᱟ ᱦᱟᱸᱜ᱾
ᱪᱮᱫ ᱵᱤᱱ ᱠᱟᱹᱢᱤ ᱵᱟᱲᱟᱭᱟ ᱞᱟᱹᱭ ᱞᱟᱹᱭ ᱠᱮᱜᱼᱟ ᱵᱤᱱ?
ᱱᱚᱜᱼᱚᱭ ᱢᱟᱜ ᱠᱚ ᱢᱟᱜ ᱵᱟᱲᱟ ᱦᱩᱭᱩᱜᱼᱟ ᱟᱸ
ᱟᱫᱚ, ᱦᱮᱸ ᱜᱚᱝᱠᱮ ᱵᱮᱠᱨᱟᱣᱩᱱᱰ ᱨᱮ ᱫᱚᱢᱮ ᱥᱟᱣᱩᱱᱰ ᱦᱤᱡᱩᱜ ᱠᱟᱱ ᱛᱟᱵᱤᱱᱟ᱾
ᱮ ᱜᱚᱝᱠᱮ ᱱᱚᱜᱼᱚᱭ ᱜᱟᱹᱰᱤ ᱪᱟᱞᱟᱜ ᱠᱟᱱᱟ ᱛᱚ ᱜᱟᱹᱰᱤ ᱯᱟᱨᱚᱢ ᱞᱮᱱᱠᱷᱟᱱ ᱴᱷᱤᱠ ᱜᱮ ᱥᱟᱰᱮ ᱦᱟᱸᱜ᱾
ᱦᱮᱸ ᱟᱫᱚ ᱞᱟᱹᱭᱫᱟᱞᱤᱧ ᱢᱟᱜ ᱢᱟᱜ ᱠᱚᱵᱤᱱ ᱪᱟᱞᱟᱜ ᱜᱮᱭᱟ ᱛᱟᱦᱚᱞᱮ?
ᱚ ᱦᱚᱸ ᱜᱚᱝᱠᱮ ᱞᱮᱵᱤᱱ᱾
ᱞᱟᱹᱭ ᱫᱟᱞᱤᱧ ᱢᱟᱜ ᱢᱟᱜ ᱠᱚᱵᱤᱱ ᱪᱟᱞᱟᱜ ᱜᱮᱭᱟ ᱛᱟᱦᱚᱞᱮ?
ᱚ ᱟᱨ ᱛᱟᱞᱦᱮ ᱚᱸ ᱚᱱᱛᱮ ᱫᱚ ᱪᱮᱫᱞᱮᱠᱟ ᱢᱟᱱᱮ ᱛᱤᱱᱟᱹᱜ ᱠᱟᱛᱮ ᱠᱚ ᱮᱢᱚᱜ ᱠᱟᱱᱟ ᱱᱤᱛᱚᱜ ᱢᱟᱜ ᱢᱟᱜ ᱨᱮ? ᱯᱚᱭᱥᱟ
ᱱᱚᱛᱮ ᱫᱚ ᱦᱟᱸᱜ ᱠᱩᱲᱤ ᱴᱟᱠᱟ ᱠᱟᱛᱮ ᱦᱟᱸᱜ ᱢᱤᱫᱴᱟᱝ ᱵᱟᱫ᱾ ᱵᱤᱱ ᱢᱟᱜᱟ ᱢᱟᱱᱮ ᱡᱟᱦᱟᱸ ᱜᱮ ᱦᱩᱭ ᱮᱱ ᱮᱹᱠ ᱱᱚᱢᱵᱚᱨ ᱦᱩᱭᱮᱱ ᱟᱨ ᱫᱩ ᱱᱚᱢᱵᱚᱨ ᱦᱩᱭᱮᱱ᱾ ᱢᱟᱱᱮ ᱜᱚᱲ ᱡᱟᱜᱮᱵᱤᱱ ᱢᱟᱜᱟᱵᱤᱱ ᱢᱤᱫᱴᱟᱝ ᱢᱟᱫ ᱥᱟᱵᱚᱜ ᱛᱟᱵᱤᱱᱟ ᱠᱩᱲᱤ ᱴᱟᱠᱟ ᱠᱟᱛᱮᱫ᱾
ᱚᱸ
ᱟᱫᱚ ᱟᱹᱵᱤᱱ ᱪᱮᱛᱟᱱ ᱨᱮ ᱚᱱᱟ ᱫᱚ ᱱᱤᱨᱵᱷᱚᱨᱟ ᱟᱫᱚ ᱢᱟᱫ ᱪᱮᱫ ᱞᱮᱠᱟ ᱛᱮᱵᱤᱱ ᱢᱟᱜᱟ? ᱢᱟᱱᱮ ᱡᱩᱫᱤ ᱡᱷᱟᱲ ᱧᱚᱜᱟᱜ ᱵᱤᱱ ᱢᱟᱜᱽ ᱠᱷᱟᱱ ᱫᱚ ᱫᱤᱱᱨᱮ ᱮᱭ ᱪᱚᱞᱞᱤᱥᱴᱤ ᱜᱟᱱ ᱫᱚᱵᱤᱱ ᱥᱮᱴᱮᱨᱟ᱾ ᱟᱨ ᱡᱩᱫᱤ ᱵᱷᱟᱜᱤ ᱢᱟᱫ ᱵᱤᱱ ᱧᱟᱢ ᱠᱷᱟᱱ ᱫᱚ ᱛᱟᱦᱟᱞᱮ ᱮᱭ ᱥᱳᱛᱛᱳᱨ ᱟᱥᱤ ᱤᱱᱠᱟ ᱫᱚ ᱢᱟᱜᱚᱜ ᱜᱮᱭᱟ᱾
ᱦᱮᱸ ᱟᱫᱚ ᱛᱤᱱᱟ. ᱛᱤᱱᱟᱜ ᱠᱟᱛᱮ ᱠᱚ ᱮᱢᱚᱜ ᱠᱟᱱᱟ ᱱᱤᱛᱚᱜ ᱫᱚ ᱚᱱᱠᱟ
ᱢᱟᱱᱮ ᱯᱤᱥ ᱦᱤᱥᱟᱹᱵ ᱛᱮ ᱠᱩᱲᱤ ᱴᱟᱠᱟ ᱢᱤᱴᱟᱝ ᱯᱤᱥ ᱦᱟᱸᱜ ᱠᱩᱲᱤ ᱴᱟᱠᱟ ᱫᱟᱢ᱾
ᱚ ᱟᱫᱚ ᱩ ᱢᱟᱱᱮ ᱪᱮᱫ ᱞᱮᱠᱟ ᱢᱟᱱᱮ ᱯᱤᱥ ᱦᱤᱥᱟᱹᱵ ᱠᱩᱲᱤ ᱴᱟᱠᱟ ᱢᱮᱫᱴᱟᱝ ᱨᱮᱜᱮ ᱵᱟᱝ
ᱦᱳᱭ ᱦᱳᱭ ᱟᱫᱚ ᱛᱤᱱᱟᱹᱜ ᱵᱤᱱ ᱢᱟᱜᱟ ᱟᱹᱵᱤᱱ ᱡᱩᱫᱤ ᱫᱚᱥᱴᱤ ᱵᱤᱱ ᱢᱟᱜ ᱠᱮᱫᱟ ᱛᱟᱦᱚᱞᱮ ᱦᱟᱸᱜ ᱫᱩᱥᱚ ᱴᱟᱠᱟ ᱦᱩᱭᱮᱱ ᱛᱟᱵᱤᱱᱟ ᱟᱪ ᱪᱚᱞᱞᱤᱥᱴᱤ ᱠᱷᱟᱱ ᱫᱚ ᱪᱟᱨᱥᱚ ᱴᱟᱠᱟ ᱢᱤᱫ ᱫᱤᱱ ᱨᱮ ᱠᱤᱱᱛᱩ ᱱᱚᱛᱮᱨᱮ ᱢᱟᱱᱮ ᱦᱚᱲ ᱠᱚ ᱢᱮᱱᱟᱜ ᱟᱠᱟᱫ ᱠᱚᱣᱟ ᱠᱤ ᱢᱤᱫ ᱫᱤᱱ ᱨᱮ ᱥᱟᱛᱥᱚ ᱟᱴᱥᱚ ᱤᱱᱠᱟ ᱠᱚ ᱯᱩᱭᱥᱟᱹᱭ ᱫᱟᱠᱚ,
ᱟᱫᱚ ᱟᱹᱵᱤᱱ ᱫᱚ ᱛᱤᱱᱟᱹᱜ ᱠᱟᱛᱮ ᱵᱤᱱ ᱢᱟᱜᱽ ᱟ ᱢᱤᱫ ᱫᱤᱱ ᱨᱮ?
ᱟᱞᱤᱧ ᱦᱚ ᱥᱮᱴᱮᱨ ᱠᱟᱜ ᱜᱮᱞᱤᱧ ᱦᱟᱭᱮᱥᱴ ᱳᱭ ᱟᱥᱤᱴᱤ ᱠᱟᱛᱮ ᱞᱤᱧ ᱥᱮᱴᱮᱨ ᱠᱟᱜ-ᱟ
ᱚ ᱟᱫᱚ ᱟ.. ᱯᱚᱛᱛᱮ ᱢᱟᱱᱮ ᱯᱚᱛᱛᱮᱠ ᱡᱩᱫᱤ ᱵᱤᱱ ᱪᱟᱞᱟᱜ-ᱟ ᱛᱟᱦᱞᱮ ᱯᱚᱨᱛᱮᱠ ᱫᱤᱱ ᱜᱮ ᱩᱱᱟᱹᱜ ᱠᱟᱛᱮ ᱜᱮᱻ ᱥᱮ ᱟᱨᱚ
ᱯᱚᱛᱛᱮᱠ ᱫᱤᱱ ᱫᱚ ᱩᱱᱟᱹᱜ ᱫᱚ ᱯᱚᱛᱛᱮᱠ ᱫᱤᱱ ᱫᱚ ᱧᱮᱞ ᱟᱵᱤᱱ ᱟᱵᱤᱱ ᱢᱟᱫ ᱪᱮᱛᱟᱱ ᱨᱮ ᱚᱱᱟ ᱫᱚ ᱰᱤᱯᱷᱟᱨᱮᱱᱰᱟ ᱢᱟᱱᱮ ᱪᱮᱫ ᱞᱮᱠᱟᱱ ᱡᱷᱟᱲ ᱡᱩᱫᱤ ᱡᱩᱫᱤ ᱢᱟᱫ ᱵᱤᱱ ᱢᱟᱜᱟ ᱛᱟᱦᱚᱞᱮ ᱚᱱᱮ ᱠᱟᱴᱟ ᱠᱟᱴᱤᱛᱮ ᱜᱮᱫ ᱥᱟᱯᱷᱟ ᱦᱩᱭᱩᱜ ᱛᱟᱵᱤᱱᱟ ᱥᱮ ᱟᱨ ᱚᱱᱟ ᱡᱷᱟᱲ ᱡᱩᱫᱤ ᱵᱟᱵᱤᱱ ᱥᱟᱯ- ᱯᱷᱟ ᱫᱟᱲᱮᱜ-ᱟ ᱛᱟᱦᱚᱞᱮᱻ ᱢᱟᱫ ᱢᱟᱜ ᱢᱟᱵᱤᱱ ᱢᱟᱜᱟ ᱟᱫᱚ ᱵᱟᱵᱤᱱ ᱩᱰᱩᱠ ᱫᱟᱲᱮᱭᱟᱜ-ᱟ ᱜᱚᱦᱚᱲ ᱵᱟᱵᱤᱱ
ᱦᱮ ᱦᱮ ᱟᱫᱚ ᱟᱞᱤᱧ ᱦᱚ ᱚᱱ ᱚᱱᱠᱟ ᱢᱟᱱᱮ ᱚᱲᱟᱜ ᱠᱚᱨᱮ ᱜᱮᱞᱤᱧ ᱢᱟᱜ ᱵᱟᱲᱟ ᱠᱟᱫᱟ ᱟᱫᱚ ᱩᱰᱩᱝ ᱛᱮ ᱚᱱᱠᱟ ᱫᱚᱢᱮ ᱚᱥᱵᱤᱫᱟᱞᱤᱧ ᱚᱥᱩᱵᱤᱫᱟ ᱜᱮᱞᱤᱧ ᱵᱩᱡᱷᱟᱣᱟ ᱟᱫᱚ ᱟ.. ᱫᱚ
ᱪᱮᱫ ᱞᱮᱠᱟ ᱮᱠᱞᱟ ᱫᱚ ᱵᱟᱭ ᱜᱟᱱᱚᱜ-ᱟ ᱢᱟᱱᱮ ᱵᱟᱨ ᱦᱚᱲ ᱟᱛᱮ ᱡᱚᱴᱟᱣ ᱦᱩᱭᱩ-ᱟ ᱢᱟᱱᱮ ᱟᱵᱤᱱ ᱵᱟᱨ ᱦᱚᱲ ᱵᱤᱱ ᱡᱚᱴᱟᱜ-ᱟ
ᱦᱮ ᱦᱮ
ᱟᱫᱚ ᱟᱢ ᱟᱢᱮᱢ ᱢᱟᱜ ᱠᱮᱜ ᱠᱷᱟᱱ ᱫᱚ ᱦᱟᱱᱤ ᱦᱮᱲ ᱠᱮ ᱟᱭ ᱚᱱᱮ ᱚᱝᱠᱟ ᱟᱫᱚ ᱜᱚᱦᱚᱲ ᱩᱰᱩᱠ ᱫᱚ ᱡᱟᱸᱦᱟ ᱞᱟᱴᱟ ᱨᱮᱭᱟᱜ ᱫᱚ ᱵᱟᱨ ᱦᱚᱲ ᱛᱮᱵᱤᱱ ᱜᱚᱦᱚᱲ ᱩᱰᱩᱠᱟ ᱟᱨ ᱡᱟᱦᱟ ᱩᱰᱩᱠ ᱠᱚᱜ-ᱟ ᱚᱱᱟ ᱫᱚ ᱢᱤᱫ ᱦᱚᱲ ᱠᱷᱟᱱ ᱜᱮ ᱩᱰᱩᱠᱚᱜ-ᱟ
ᱚᱦ ᱢᱟ ᱛᱟᱦᱚᱞᱮ ᱛᱤ ᱴᱼᱛᱤᱱ ᱦᱚᱲ ᱯᱮ ᱪᱟᱞᱟᱜ-ᱟ ᱟᱯᱮ
ᱟᱞᱮ ᱫᱚ ᱮᱭ ᱪᱟᱞᱟᱜ ᱜᱮᱭᱟ ᱠᱚ ᱱᱚᱭ ᱥᱟᱛ ᱟᱴ ᱡᱚᱱ ᱜᱟᱱ ᱫᱚ ᱟᱫᱚ ᱱᱚᱝᱠᱟ ᱜᱨᱩᱯ ᱢᱤᱴᱟᱝ ᱵᱮᱱᱟᱣ ᱟᱞᱮ ᱡᱮᱢᱚᱱ ᱟᱹᱵᱤᱱ ᱵᱤᱱ ᱢᱟᱜᱟ ᱟᱨ ᱱᱩᱠᱤᱱ ᱟᱹᱵᱤᱱ ᱡᱮᱢᱚᱱ ᱵᱟᱨ ᱦᱚᱲ ᱛᱮ ᱡᱟᱦᱟ ᱛᱤᱱᱟᱹᱜ ᱜᱮᱵᱤᱱ ᱢᱟᱜ ᱠᱚᱱ ᱟᱡ ᱡᱩᱫᱤ ᱠᱩᱲᱤᱴᱤ ᱢᱟᱜ ᱠᱮᱜ-ᱟᱭ ᱟᱵᱤᱱ ᱡᱩᱫᱤ ᱮᱸ ᱯᱚᱱᱨᱚᱴᱤ ᱢᱟᱜ ᱠᱮᱫᱟ ᱛᱟᱦᱚᱞᱮ ᱚᱱᱟ ᱫᱚ ᱥᱚᱢᱟᱱ ᱥᱚᱢᱟᱱ ᱜᱮ ᱦᱟ ᱵᱮᱱ ᱵᱷᱟᱜᱟ
ᱟᱪᱷᱟ ᱟᱪᱷᱟ ᱥᱚᱢᱟᱱ ᱥᱚᱢᱟᱱ ᱜᱮ ᱵᱷᱟᱜᱚᱜ-ᱟ ᱩᱱᱤ ᱩᱱᱤ ᱡᱩᱫᱤ ᱡᱟᱦᱟᱭ ᱤᱧ ᱥᱟᱞᱟᱜ ᱢᱮᱱᱟᱭᱟ ᱩᱱᱤ ᱡᱩᱫᱤ ᱠᱚᱢ ᱠᱚᱢᱮ ᱢᱟᱜᱟ ᱛᱟᱣ ᱮᱱᱛᱮ ᱨᱮᱦᱚ ᱥᱚᱢᱟᱱ ᱥᱚ..
ᱦᱳᱭ ᱢᱟᱱᱮ ᱟᱹᱵᱤᱱ ᱫᱚ ᱦᱟᱜ ᱢᱤᱫᱴᱷᱮᱱ ᱵᱤᱱ ᱤᱭᱟᱹ ᱠᱟᱱᱟ ᱵᱤᱱ
ᱦᱮ ᱦᱮ ᱦᱮᱻ
ᱚᱱᱮ ᱚᱝᱠᱟ
ᱟᱨ ᱚᱱᱟ ᱤᱭᱟᱹ ᱚᱱᱮ ᱡᱟᱦᱟ ᱢᱟᱜ ᱯᱚᱨᱮ ᱟᱫᱚ ᱜᱟᱹᱰᱤ ᱛᱮ ᱞᱳᱰ ᱦᱩᱭᱩᱜ ᱟᱛᱚ ᱟᱨᱚ
ᱵᱟᱝ ᱚᱱᱟ ᱠᱚᱫᱚ ᱞᱳᱰ ᱠᱟᱹᱢᱤ ᱠᱚᱫᱚ ᱵᱟᱝᱟ ᱟᱹᱵᱤᱱ ᱫᱚ ᱥᱩᱫᱩ ᱡᱟᱫ ᱵᱤᱱ ᱢᱟᱜᱟ ᱦᱚᱭ ᱞᱩᱰ ᱵᱟᱞᱟ ᱫᱚ ᱡᱟᱦᱟ ᱮᱴᱟᱜ ᱠᱩᱡᱽ ᱢᱮᱱᱟᱜ ᱟᱠᱟᱫ ᱠᱚᱣᱟ ᱟ... ᱜᱟᱹᱰᱤ ᱦᱤᱡᱩᱜ-ᱟ ᱩᱱᱠᱩ ᱜᱟᱹᱰᱤ ᱥᱟᱶᱛᱮᱜᱮᱠᱚ ᱦᱤᱡᱩᱜ-ᱟ ᱩᱱᱠᱩᱠᱚ ᱞᱳᱰ ᱟᱨ ᱞᱳᱰ ᱫᱚ ᱢᱟᱱᱮ ᱢᱤᱫᱴᱟᱝᱟ ᱢᱟᱫ ᱢᱟᱱᱮ ᱪᱮᱫᱞᱮᱠᱟ ᱞᱚᱰ ᱟᱦᱟᱸᱜ ᱚᱱᱟ ᱫᱚ ᱵᱟᱹᱞᱤᱧ ᱵᱟᱲᱟᱭᱟ ᱡᱟᱦᱩᱠ- ᱵᱟᱨ ᱴᱟᱠᱟ ᱥᱮ ᱢᱚᱬᱮ ᱴᱟᱠᱟ ᱠᱟᱛᱮᱫ ᱦᱟᱸᱜ ᱢᱤᱫᱴᱟᱝ ᱢᱟᱫ ᱡᱩᱫᱤ ᱵᱤᱱ ᱟᱹᱵᱤᱱ ᱵᱤᱱ ᱜᱚᱜᱟ ᱢᱟᱱᱮ ᱞᱟᱴᱟᱨᱮ ᱡᱩᱫᱤ ᱢᱟᱜ ᱟᱠᱟᱱᱟ ᱦᱟᱸᱜ ᱜᱚᱜ ᱠᱮᱜᱼᱟ ᱵᱤᱱ ᱡᱩᱫᱤ ᱜᱚ ᱩᱰᱩᱠᱟᱵᱤᱱ ᱛᱟᱦᱚᱞᱮ ᱫᱚ ᱯᱟᱸᱪ ᱴᱟᱠᱟ ᱠᱟᱛᱮᱫ ᱟᱨ ᱡᱩᱫᱤ ᱢᱟᱱᱮ ᱜᱟᱹᱰᱤ ᱥᱩᱨ ᱨᱮᱜᱮ ᱵᱤᱱ ᱞᱳᱰᱟ, ᱛᱟᱦᱚᱞᱮ ᱫᱚ ᱵᱟᱨ ᱴᱟᱠᱟ ᱠᱟᱛᱮᱫ ᱦᱟᱸᱜ ᱢᱤᱫᱴᱟᱝ ᱟᱨ ᱞᱳᱰ ᱦᱚᱸ ᱵᱮᱥ ᱠᱚ ᱞᱚᱰᱟ ᱢᱟᱱᱮ ᱢᱤᱫ ᱜᱟᱹᱲᱤ ᱡᱩᱫᱤ ᱠᱚ ᱞᱩᱴ ᱠᱮᱜᱼᱟ ᱮᱭ ᱫᱩ ᱛᱤᱱ ᱦᱟᱡᱟᱨ ᱴᱟᱠᱟ ᱜᱟᱱ ᱫᱚ ᱦᱩᱭᱩᱜ ᱛᱟᱠᱚᱣᱟ ᱟᱨᱠᱤ, ᱢᱟᱱᱮ ᱯᱟᱸᱪ ᱡᱚᱱ ᱯᱟᱸᱪ ᱡᱚᱱ ᱜᱟᱱ ᱠᱚ ᱛᱟᱦᱮᱸ ᱱᱟᱠᱚ᱾ ᱚᱱᱟ ᱫᱩ ᱛᱤᱱ ᱦᱟᱡᱟᱨ ᱴᱟᱠᱟ ᱦᱩᱭᱩᱜ ᱛᱟᱠᱚᱣᱟ ᱛᱤᱱ ᱦᱟᱡᱟᱨ ᱴᱟᱠᱟ ᱫᱚ ᱥᱟᱵ ᱠᱚᱨᱟᱣ ᱦᱩᱭᱩᱜ ᱛᱟᱠᱚᱣᱟ
ᱵᱟᱝ ᱢᱟᱱᱮ ᱟᱞᱮ ᱥᱮᱫ ᱠᱚ ᱢᱟᱜᱽ ᱜᱮᱭᱟ ᱟᱫᱚ ᱡᱟᱦᱟᱸᱭ ᱠᱚ ᱢᱟᱜᱟ ᱟᱫᱚ ᱩᱱᱠᱩ ᱜᱮᱠᱚ ᱞᱩᱴᱟ ᱟᱞᱮ ᱱᱚᱛᱮ ᱫᱚ᱾ ᱟᱫᱚ ᱟᱹᱵᱤᱱ ᱵᱤᱱ ᱞᱟᱹᱭᱮᱼᱟ ᱚᱱᱛᱮ ᱫᱚ ᱞᱳᱰ ᱞᱟᱹᱜᱤᱫ ᱫᱚ ᱟᱞᱟᱫᱟ ᱦᱚᱲ ᱠᱚ ᱛᱟᱦᱮᱱᱟ᱾
ᱦᱸ ᱱᱚᱛᱮ ᱫᱚ ᱟᱞᱟᱫᱟ ᱢᱟᱱᱮ ᱟᱵᱤᱱ ᱡᱩᱫᱤ ᱟᱨᱦᱚᱸ ᱵᱤᱱ ᱞᱩᱴ ᱫᱟᱲᱮᱭᱟᱜᱼᱟ ᱛᱟᱦᱚᱞᱮ ᱢᱟᱜ ᱠᱟ- ᱢᱟᱱᱮ ᱢᱤᱫ ᱫᱤᱱᱢᱟ ᱵᱟᱠᱚ ᱞᱩᱴᱟ ᱥᱮ ᱢᱟᱱᱮ ᱡᱩᱫᱤ ᱟᱹᱵᱤᱱ ᱛᱮᱦᱮᱸᱧ ᱵᱤᱱ ᱢᱟᱜ ᱟᱠᱟᱜ-ᱟ ᱜᱟᱯᱟ ᱡᱩᱫᱤ ᱞᱟᱹᱭᱟᱫ ᱵᱤᱱᱟᱭ ᱡᱮ ᱛᱮᱦᱮᱸᱧ ᱜᱟᱹᱰᱤ ᱦᱤᱡᱩᱜᱼᱟ᱾ ᱮ ᱛᱟᱦᱚᱞᱮ ᱛᱮᱦᱮᱧ ᱞᱳᱰ ᱪᱚᱞᱚ ᱛᱟᱦᱚᱞᱮ ᱞᱳᱰ ᱟᱵᱤᱱ ᱛᱟᱦᱚᱞᱮ ᱟᱵᱤᱱᱟᱜ ᱯᱚᱭᱥᱟᱹ ᱜᱮ ᱦᱩᱭᱩᱜᱼᱟ᱾ ᱟᱫᱚ ᱱᱚᱛᱮ ᱫᱚ ᱢᱟᱱᱮ ᱞᱩᱴ ᱵᱟᱠᱷᱨᱟ ᱫᱚ ᱜᱟᱹᱰᱤ ᱠᱷᱚᱱ ᱜᱮᱠᱚ ᱦᱤᱡᱩᱜ ᱟᱠᱚ ᱢᱟᱱᱮ ᱴᱨᱟᱠ ᱦᱤᱡᱩᱜᱼᱟ ᱛᱚ ᱩᱱᱠᱩ ᱜᱮᱠᱚ ᱦᱤᱡᱩᱜᱼᱟ ᱵᱚᱱ ᱞᱳᱰ ᱠᱚᱭ ᱫᱚ᱾
ᱦᱮᱸ ᱞᱳᱰ ᱞᱳᱰ ᱞᱟᱹᱜᱤᱫ ᱛᱮ ᱟᱨᱚ ᱟᱞᱟᱫᱟ ᱛᱮ ᱯᱚᱭᱥᱟ ᱧᱟᱢᱚᱜᱼᱟ᱾
ᱞᱟᱦᱟ ᱛᱮ ᱠᱚᱞᱮ
ᱦᱮᱞᱳ
ᱮᱸ ᱦᱮᱞᱳ
ᱞᱟᱹᱭ ᱫᱟᱞᱤᱧ ᱞᱳᱰ ᱞᱟᱹᱜᱤᱫ ᱛᱮᱫᱚ ᱛᱟᱦᱚᱞᱮ ᱟᱨᱚ ᱟᱞᱟᱫᱟᱛᱮ ᱯᱚᱭᱥᱟᱹ ᱧᱟᱢᱚᱜᱼᱟ᱾
ᱮ ᱦᱮᱸ ᱟᱞᱟᱫᱟᱛᱮ᱾
ᱚᱱᱠᱟ ᱚᱱᱠᱟ ᱢᱟᱫ ᱢᱟᱜ ᱫᱚ ᱛᱟᱦᱚᱞᱮ ᱚᱱᱠᱟ ᱤᱭᱟᱹ
ᱦᱳᱭ
ᱟᱹᱞᱤᱧ ᱫᱚ ᱚᱱᱟ ᱨᱟᱡᱽ ᱢᱤᱥᱛᱤᱨᱤ ᱠᱚᱞᱤᱧ ᱠᱟᱹᱢᱤ ᱵᱟᱲᱟᱭᱟᱛᱚ ᱟᱫᱚ ᱢᱟᱫ ᱢᱟ ᱱᱤᱭᱟᱹ ᱫᱚ ᱩᱱᱟᱹᱜ ᱫᱚ ᱟᱭᱰᱤᱭᱟ ᱦᱟᱸᱜ ᱵᱟᱹᱱᱩᱜ ᱛᱟᱹᱞᱤᱧᱟ ᱟᱫᱚ
ᱨᱟᱡᱽ ᱢᱤᱥᱛᱤᱨᱤ ᱠᱟᱹᱢᱤ ᱨᱮᱦᱚᱸ ᱟᱫᱚ ᱚᱠᱟ ᱦᱤᱞᱳᱜ ᱠᱚᱨᱮ ᱫᱚ ᱚᱱᱠᱟ, ᱤᱭᱟᱹ ᱠᱚ ᱚᱱᱟ, ᱡᱟᱸᱡᱨᱤ ᱠᱚ ᱵᱮᱱᱟᱣ ᱞᱟᱹᱜᱤᱫ ᱮ ᱠᱷᱩᱱᱴᱤ ᱠᱚ ᱤᱭᱟᱹ ᱞᱟᱹᱜᱤᱫ ᱫᱚ ᱢᱟᱜ ᱛᱮᱱᱟᱜ ᱢᱟᱜ ᱠᱚ ᱢᱮᱛᱟ ᱞᱮᱜᱮᱭᱟ ᱱᱟᱦᱟᱜ ᱟᱫᱚ ᱩᱱ ᱡᱚᱠᱷᱚᱱ, ᱦᱟᱜ ᱫᱚ ᱢᱟᱜ ᱦᱩᱭᱩᱜ ᱜᱮᱭᱟ ᱟᱫᱚ ᱚᱱᱠᱟ ᱩᱰᱩᱝ ᱢᱟᱱᱮ ᱡᱷᱟᱲ ᱨᱮᱞᱮ ᱢᱟᱜ ᱠᱟᱜ ᱟᱫᱚ ᱩᱰᱩᱝ ᱛᱮ ᱫᱚᱢᱮ ᱠᱚᱥᱴᱚ ᱵᱩᱡᱷᱟᱹᱜᱼᱟ᱾ ᱚ ᱚᱱᱟᱜᱮ ᱢᱟᱱᱮ ᱟᱫᱚ ᱟᱞᱮ ᱢᱚᱛᱚ ᱩᱱᱟᱹᱜ ᱫᱚ ᱵᱟᱞᱮ ᱵᱟᱰᱟᱭᱟ ᱱᱟᱜ ᱪᱮᱫᱞᱮᱠᱟ ᱠᱟ ᱩᱰᱩᱝ ᱦᱩᱭᱩᱜᱼᱟ ᱥᱮ ᱪᱮᱫ ᱞᱮᱠᱟ ᱠᱟᱛᱮ ᱢᱟᱜ ᱦᱩᱭᱩᱜᱼᱟ ᱱᱟᱦᱟᱜ᱾
ᱦᱮᱸ
ᱟᱫᱚ ᱜᱚᱝᱠᱮ ᱚᱱᱛᱮ ᱫᱟᱜ ᱮ ᱟᱭ ᱥᱮ ᱵᱟᱝ?
ᱦᱮᱸ ᱫᱟᱜ ᱜᱮᱭᱟᱭ ᱱᱚᱜᱼᱚᱭ ᱦᱚᱞᱟ ᱢᱟᱸᱫᱷᱨ ᱜᱮ ᱫᱟᱜ ᱛᱮᱦᱮᱧᱟ ᱦᱟᱸᱜ ᱥᱤᱛᱩᱝ ᱠᱟᱜᱼᱟᱭ
ᱦᱮᱸ ᱟᱫᱚ ᱦᱟᱹᱠᱩ ᱠᱚᱯᱮ ᱥᱟᱵᱮ ᱠᱚᱣᱟ ᱥᱮ ᱵᱟᱝ?
ᱦᱮ ᱦᱟᱹᱠᱩ ᱠᱚ ᱠᱟᱴᱠᱚᱢ ᱠᱚ ᱧᱟᱢᱚᱜ ᱠᱟᱱᱟ ᱵᱟᱹᱫᱽ ᱨᱮ ᱫᱟᱜ ᱟᱠᱟᱼᱟᱭ᱾ ᱛᱚ ᱦᱚᱞᱟ ᱢᱟᱫᱷᱮᱨ ᱜᱮ ᱟᱫᱚ ᱛᱮᱦᱮᱧ ᱥᱤᱛᱩᱝ ᱠᱟᱜᱼ ᱟᱭ ᱩᱰᱩᱠᱚᱜ ᱠᱟᱱ ᱜᱮᱭᱟ ᱠᱚ ᱦᱟᱹᱠᱩ ᱠᱚᱦᱚᱸ᱾
ᱟᱪᱷᱟ ᱟᱪᱷᱟ᱾ ᱠᱟᱴᱠᱚᱢ ᱠᱚᱯᱮ ᱥᱟᱵ ᱞᱮᱫ ᱠᱚᱣᱟ ᱥᱮ ᱵᱟᱝ ᱦᱟᱹᱠᱩ ᱠᱚ? ᱦᱮᱞᱳ᱾
ᱦᱚᱸ ᱦᱚᱸ ᱞᱟᱹᱭ ᱢᱮ᱾
ᱞᱟᱹᱭ ᱫᱟᱞᱤᱧ ᱟᱫ ᱚᱱᱠᱟ ᱢᱟᱱᱮ ᱦᱟᱹᱠᱩ ᱠᱚ ᱠᱟᱴᱠᱚᱢ ᱠᱚᱯᱮ ᱡᱚᱢ ᱵᱟᱲᱟ ᱟᱠᱟᱫ ᱠᱚᱣᱟ ᱥᱮ ᱵᱟᱝ? ᱠᱟᱴᱠᱚᱢ ᱠᱚ᱾
ᱦᱚᱸ ᱱᱚᱜᱼᱚᱭ ᱦᱟᱜ ᱵᱟᱹᱫᱽ᱾ ᱠᱟᱹᱢᱤ ᱠᱚ ᱥᱮᱱ ᱦᱩᱭᱩᱜ ᱠᱟᱱ ᱜᱮᱭᱟ ᱟᱫᱚ᱾ ᱵᱟᱹᱫᱽ ᱠᱟᱹᱢᱤ ᱥᱮᱱ ᱢᱟᱱᱮ ᱜᱮ ᱦᱟᱹᱠᱩ ᱫᱚᱠᱚ ᱥᱟᱵᱚᱜ ᱠᱟᱱ ᱜᱮᱭᱟ ᱦᱟᱸᱜ᱾
ᱦᱚᱸ᱾ ᱟ ᱢᱟᱱᱮ ᱞᱟᱦᱟᱛᱮ ᱪᱮᱫᱞᱮᱠᱟ ᱠᱟᱴᱠᱚᱢ ᱠᱚᱠᱚ ᱧᱟᱢᱚᱜ ᱛᱟᱦᱮᱸᱫ-ᱟ ᱵᱟᱹᱫ ᱠᱚᱨᱮ ᱟᱫᱚ ᱱᱮᱛᱟᱨ ᱫᱚ ᱚᱱᱠᱟ ᱠᱚ ᱧᱟᱢᱚᱜ ᱠᱟᱱᱟ ᱠᱟᱱᱟ ᱥᱮ ᱵᱟᱝ?
ᱦᱚᱸ ᱱᱮᱛᱟᱨ ᱞᱟᱦᱟᱛᱮ ᱞᱮᱠᱟ ᱫᱚ ᱵᱟᱠᱚ ᱧᱟᱢᱚᱜ ᱠᱟᱱᱟ ᱟᱨᱠᱤ ᱱᱚᱜ-ᱚᱭ ᱜᱟᱹᱰᱤ ᱠᱚᱛᱮ ᱠᱚ ᱥᱤ ᱵᱟᱲᱟᱭᱮᱫᱟ ᱛᱚ᱾
ᱦᱩᱸ ᱦᱩᱸ᱾
ᱜᱟᱹᱰᱤ ᱛᱮᱠᱚ ᱥᱤᱭᱮ ᱠᱷᱟᱱ ᱫᱚ ᱦᱟᱹᱠᱩ ᱠᱚᱦᱚᱸ ᱠᱚ ᱢᱟᱱᱮ ᱤᱭᱟᱹ ᱛᱮᱠᱚ ᱯᱟᱞ ᱛᱮᱠᱚ ᱵᱟᱡᱟᱜ᱾ ᱠᱟᱱᱟ ᱠᱚ ᱟᱫᱚ ᱢᱩ
ᱦᱮᱸ ᱦᱮᱸ ᱮᱵᱟᱨᱮ ᱜᱩᱡᱩᱜ ᱠᱟᱱᱟ ᱠᱚ᱾
ᱦᱳᱭ
ᱟᱨ ᱛᱟᱯᱚᱨᱮ ᱱᱚᱛᱮ ᱥᱟᱨ ᱠᱚᱦᱚᱸ ᱵᱤᱥ ᱠᱚᱦᱚᱸ ᱠᱚ ᱤᱭᱟᱹᱭᱮᱭᱟ ᱚᱱᱟ ᱠᱚᱛᱮ ᱦᱚᱸ ᱠᱚ ᱤᱭᱟᱹᱜ ᱠᱟᱱᱟ᱾ ᱢᱤᱫ ᱵᱟᱨ ᱡᱩᱫᱤ ᱡᱟ ᱠᱚ ᱵᱟᱧᱪᱟᱣ
ᱟᱵᱚ ᱢᱟ ᱱᱚᱜ-ᱚᱭ ᱤᱭᱟᱹ ᱡᱚᱭᱵᱚᱥᱟᱨ ᱢᱟ ᱵᱟᱵᱚᱱ ᱞᱟᱜᱟᱭᱮᱫᱟ ᱱᱮᱛᱟᱨ ᱢᱟ ᱡᱚᱛᱚ ᱨᱟᱥᱟᱭᱚᱱᱤᱠ᱾ ᱟᱨ ᱡᱟᱦᱟ ᱵᱤᱥ ᱮᱢᱚᱜ ᱠᱟᱱᱟ ᱥᱟᱨ ᱮᱢᱚᱜ ᱠᱟᱱᱟ ᱱᱚᱣᱟ᱾ ᱤᱭᱟᱹ ᱛᱮᱜᱮ ᱠᱚ ᱜᱚᱡ ᱪᱟᱵᱟᱜ ᱠᱟᱱᱟ ᱦᱟᱜ ᱟᱫᱚ ᱵᱟᱹᱲ ᱫᱚ ᱵᱟᱠᱚ ᱵᱟᱹᱴᱚᱜ ᱠᱟᱱᱟ᱾ ᱢᱟᱱᱮ ᱧᱟᱢ ᱫᱚᱠᱚ ᱧᱟᱢᱚᱜ ᱠᱟᱱᱟ ᱟᱨᱠᱤ ᱟᱫᱚ ᱩᱱᱫᱤᱱ ᱞᱮᱠᱟ ᱫᱚ ᱦᱟᱸᱜ ᱵᱟᱝᱟ᱾ ᱡᱮᱢᱚᱱ ᱩᱱᱫᱤᱱ ᱫᱚ ᱱᱚᱜ-ᱚᱭ ᱫᱟᱜ ᱠᱮ ᱠᱷᱟᱱ ᱜᱮ ᱠᱩᱞᱦᱤ ᱠᱚᱨᱮ ᱡᱩᱫᱤ᱾ ᱦᱩᱸ ᱫᱟᱜ ᱞᱤᱸᱜᱟᱹᱭᱮᱱᱟ ᱛᱟᱦᱞᱮ ᱫᱚ ᱯᱩᱨᱟᱹ᱾ ᱠᱩᱞᱦᱤ ᱫᱷᱟᱹᱵᱤᱡ ᱦᱚᱸ ᱦᱟᱹᱠᱩ ᱠᱚ ᱩᱰᱩᱠ ᱨᱟᱠᱟᱵᱚᱜ ᱛᱟᱦᱮᱸᱜ-ᱟ᱾
ᱦᱮᱸ
ᱮ ᱢᱤᱫ ᱥᱮᱨᱢᱟ ᱜᱚᱝᱠᱮ᱾ ᱢᱟᱱᱮ ᱟᱞᱮ ᱱᱚᱛᱮ ᱦᱚᱸ ᱱᱚᱝᱠᱟ ᱫᱚᱢᱮ ᱜᱮ ᱫᱟᱜ ᱞᱮᱫᱟᱭ ᱟᱫᱚ᱾ ᱠᱩᱞᱦᱤ ᱠᱚᱨᱮ ᱦᱚᱸ ᱚᱱᱠᱟ ᱦᱟᱹᱠᱩ ᱞᱮ ᱥᱟᱵ ᱵᱟᱲᱟ ᱞᱮᱫ ᱠᱚᱣᱟ ᱞᱮᱸᱡᱨᱟ ᱠᱚ ᱜᱟᱹᱲᱟᱹᱭ ᱠᱚ ᱫᱩᱣᱟᱹᱨ ᱫᱩᱣᱟᱹᱨ ᱠᱚ ᱦᱮᱡ ᱦᱮᱡ ᱞᱮᱱᱟ᱾ ᱟᱫᱚ ᱚᱱᱠᱟ ᱫᱚ ᱱᱮᱛᱟᱨ ᱫᱚ ᱮᱠᱫᱚᱢ ᱜᱮ ᱟᱫᱚ ᱵᱟᱝ ᱧᱮᱞᱚᱜ ᱠᱟᱱᱟ ᱮᱠᱫᱚᱢ ᱜᱮ ᱠᱚᱢ ᱪᱟᱵᱟ ᱟᱠᱟᱱᱟ ᱦᱟᱹᱠᱩ ᱦᱚᱸ᱾ ᱟᱨ ᱠᱟᱴᱠᱚᱢ ᱠᱟᱴᱠᱚᱢ ᱢᱟᱛᱚ ᱟᱫᱚ ᱧᱟᱢ ᱜᱮ ᱵᱟᱠᱚ ᱧᱟᱢᱚᱜ ᱠᱟᱱᱟ᱾ ᱞᱟᱦᱟᱛᱮ ᱵᱟᱠᱷᱟᱱ ᱱᱚᱝᱠᱟ ᱤᱧ ᱟᱭᱳ ᱨᱚᱦᱚᱭᱮ ᱪᱟᱞᱟᱜ ᱛᱟᱦᱮᱸᱜ-ᱟ᱾ ᱟᱫᱚ ᱠᱟᱴᱠᱚᱢ ᱚᱱᱠᱟ ᱦᱟᱞᱟᱝ ᱠᱟᱛᱮᱫ ᱟᱹᱜᱩ ᱠᱚ ᱛᱟᱦᱮᱸᱜᱼᱟᱭ ᱟᱨ ᱠᱚᱢ ᱞᱮ ᱨᱟᱥᱮ ᱠᱚ ᱛᱟᱦᱮᱸᱜᱼᱟ᱾
ᱟᱪᱪᱷᱟ ᱛᱟᱦᱞᱮ ᱟᱨ ᱡᱟᱦᱟᱱᱟᱜ ᱪᱟᱥ ᱠᱚ ᱟᱱᱟᱡ ᱪᱟᱥ ᱠᱚᱦᱚᱸ ᱵᱟᱝ ᱦᱩᱭ ᱟᱠᱟᱱᱟ ᱟᱯᱮ ᱥᱮᱱ ᱨᱮ
ᱟᱱᱟᱡᱽ ᱪᱟᱥ ᱠᱚᱫᱚ ᱜᱚᱢᱠᱮ ᱟᱞᱮᱥᱮᱫ ᱫᱚ ᱢᱟᱱᱮ ᱠᱷᱩᱵᱽ ᱠᱚᱢ ᱜᱮ ᱦᱩᱭᱩᱜ-ᱟ ᱟᱞᱮ